ᱦᱮᱸ, ᱣᱚᱝᱠᱮ᱾
ᱮᱸ ᱡᱚᱦᱟᱨ ᱜᱮ᱾
ᱦᱮᱸ, ᱡᱚᱦᱟᱨ ᱜᱮ ᱜᱚᱝᱠᱮ, ᱛᱚᱵᱮ ᱟᱞᱟᱝᱟᱜ ᱱᱚᱜᱼᱚᱱᱰᱮ ᱠᱟᱹᱴᱤᱡ ᱮᱸ ᱜᱚᱞᱯᱷᱚᱛ ᱢᱟᱱᱮ ᱨᱚᱲ ᱨᱮᱫ ᱛᱷᱮᱸ ᱱᱟᱞᱟᱝ ᱡᱮ ᱦᱚᱸᱜᱼᱚᱸᱭ ᱮᱸ ᱦᱩᱲᱩ ᱨᱚᱦᱚᱭ ᱥᱮ ᱛᱚᱞᱟ ᱛᱩᱜ ᱫᱚ ᱠᱩᱞᱤ ᱠᱮᱹᱜ ᱵᱤᱱᱤᱧ ᱡᱮ ᱜᱟᱱ ᱛᱷᱮ ᱱᱟᱵᱮᱱ ᱥᱮ ᱵᱟᱝ ᱟᱵᱮᱱ ᱦᱚᱸ ᱴᱷᱤᱠ ᱵᱮᱱ ᱞᱟᱹᱭ ᱠᱮᱜᱼᱟ, ᱡᱮ ᱦᱚᱸᱜᱼᱚᱸᱭ ᱮᱸ ᱟᱯᱮᱥᱮᱜ ᱞᱮᱠᱟ ᱫᱚ ᱦᱚᱸᱜᱼᱚᱝᱠᱟ ᱯᱟᱹ ᱠᱩ ᱥᱮᱨᱮᱧ ᱠᱮᱭᱟ ᱦᱮᱸ ᱥᱮᱻ ᱟᱫᱚ ᱜᱚᱝᱠᱮ, ᱚᱸᱭ ᱟᱯᱮ ᱥᱮᱫ ᱫᱚ ᱦᱚᱸᱜᱼᱚᱱᱟ ᱢᱤᱥᱤᱱ ᱠᱚᱛᱮ ᱦᱩᱲᱩ ᱨᱚᱦᱚᱭ ᱠᱚᱫᱚ ᱮᱸᱜ ᱨᱚᱦᱚᱭᱮᱫ ᱜᱮᱭᱟ ᱠᱚ ᱥᱮ ᱵᱟᱝ ᱥᱮ ᱦᱚᱜᱼᱚᱱᱟ ᱮᱸ ᱡᱟᱦᱟᱸ ᱫᱚ ᱟᱵᱮᱱ ᱦᱩᱲᱩ ᱨᱚᱦᱚᱭ ᱞᱟᱦᱟᱨᱮ, ᱦᱚᱸᱜᱼᱚᱸᱭ ᱥᱟᱨ ᱮᱨ ᱠᱚᱫᱚ ᱟᱵᱮᱱ ᱵᱮᱱ ᱜᱟ ᱱᱟᱥᱮ? ᱮ ᱵᱟᱝ
ᱟᱫᱚᱣ ᱟ ᱱᱮᱛᱟᱫᱽ ᱫᱚ ᱢᱟᱱᱮ ᱟᱞᱮ ᱫᱚ 'ᱵᱤᱨᱟᱹᱫ ᱫᱤᱥᱚᱢ' ᱦᱚᱲ ᱛᱚ, ᱟᱫᱚ ᱚᱱᱮ ᱩᱱᱟᱹᱜ ᱢᱟᱨᱟᱝ ᱢᱟᱱᱮ ᱩᱱ ᱢᱟᱨᱟᱝ ᱠᱷᱮᱛ ᱫᱚ ᱵᱟᱹᱱᱩᱜ ᱛᱟᱞᱮᱭᱟᱻ᱾ ᱦᱳᱭ ᱥᱮ, ᱢᱟᱱᱮ ᱠᱷᱩᱵ ᱢᱟᱨᱟᱝ ᱠᱷᱮᱛ ᱫᱚ ᱵᱟᱹᱱᱩᱜ ᱜᱮᱭᱟ, ᱡᱮ ᱚᱝᱠᱟ ᱢᱤᱥᱤᱱ ᱛᱮ, ᱚᱱᱟ ᱛᱮ ᱫᱚ ᱵᱟᱠᱚ ᱨᱚᱦᱚᱭ ᱜᱮᱭᱟ᱾ ᱦᱳᱭ ᱥᱮ, ᱢᱮ ᱚᱝᱠᱟ ᱠᱟᱹᱢᱤ ᱢᱩᱱᱤᱥ ᱠᱚ ᱞᱟᱜᱟ ᱣᱟᱛᱮᱫ, ᱟᱱᱮ ᱨᱚᱦᱚᱭ ᱵᱟᱲᱟ ᱦᱩᱭᱩᱜ ᱜᱮᱭᱟ ᱟᱨᱠᱤ᱾ ᱟ ᱨᱚᱦᱚᱭ ᱯᱚᱨᱮ ᱡᱟᱦᱟᱸ ᱵᱤᱱ ᱞᱟᱹᱭᱫᱟ ᱚᱱᱟ ᱤᱭᱟᱹ ᱠᱚ᱾ ᱟᱱᱮ 'ᱜᱷᱟᱥ ᱢᱟᱨᱟ' ᱡᱟᱦᱟᱸ ᱜᱷᱟᱥ ᱜᱚᱡ ᱞᱟᱹᱜᱤᱜ ᱨᱟᱱ ᱠᱚ, ᱚᱱᱟ ᱠᱚ ᱮᱢ ᱵᱟᱲᱟ ᱦᱩᱭᱩᱜ
ᱵᱟᱝ ᱜᱚᱝᱠᱮ, ᱚᱱᱟ ᱜᱷᱟᱥ ᱜᱚᱡ ᱨᱮᱭᱟᱜ ᱨᱟᱱ ᱫᱚ ᱵᱟᱹᱞᱤᱧ ᱞᱟᱹᱭᱮᱜᱼᱟ᱾ ᱦᱚᱸᱜᱼᱚᱸᱭ ᱡᱮ ᱥᱟᱨ ᱠᱷᱮᱛ ᱨᱮ ᱡᱟᱦᱟᱸ ᱥᱟᱨ ᱨᱚᱦᱚᱭ ᱢᱟᱲᱟᱝ ᱨᱮᱵᱚᱱ ᱮᱢᱟ, ᱢᱤᱜᱴᱮᱱ ᱡᱮ ᱚᱱᱟ ᱨᱮᱦᱮᱜ ᱞᱚᱜᱚᱱ ᱫᱷᱟᱨᱟ ᱛᱮ ᱥᱟᱵ ᱢᱟᱱᱟ ᱟᱨ ᱚᱱᱟᱻ ᱜᱷᱟᱥ, ᱣᱟᱱᱮ ᱜᱷᱟᱥ ᱫᱚ ᱵᱟᱝ ᱡᱟᱦᱟᱸ ᱦᱩᱲᱩ ᱵᱩ ᱨᱚᱦᱚᱭᱮᱜ ᱡᱟᱦᱟᱸ ᱣᱚ ᱛᱚᱞᱟ ᱵᱚᱱ ᱨᱚᱦᱚᱭᱮ, ᱚᱱᱟ ᱡᱮᱢᱚᱱ ᱟᱞᱩ ᱜᱩᱡᱩᱜ ᱢᱟᱱ, ᱚᱱᱟ ᱵᱟᱠᱷᱨᱟ ᱢᱤᱜᱴᱮᱱ ᱥᱟᱨ ᱵᱩᱝ ᱮᱨ ᱛᱮᱦᱮᱱᱟ᱾ ᱛᱚ ᱚᱱᱟ ᱠᱚ ᱥᱟᱨ ᱠᱚᱫᱚ ᱟᱵᱮᱱ-ᱫᱚᱵᱮᱱ ᱮᱨ ᱠᱟᱜᱼᱟ ᱥᱮ ᱵᱟᱝ? ᱟᱼᱨ ᱦᱚᱸᱜᱼᱚᱸᱭ ᱦᱩᱲᱩ ᱨᱚᱦᱚᱭ ᱢᱤᱥᱤᱱ ᱠᱚᱫᱚ ᱵᱮᱱ ᱧᱮᱞ ᱠᱟᱜᱼᱟ ᱥᱮ ᱵᱟᱝ?
ᱦᱳᱭ, ᱟᱫᱚ ᱜᱚᱝᱠᱮ, ᱱᱚᱣᱟ ᱥᱟᱨ ᱠᱚᱫᱚ ᱪᱷᱩᱲᱭᱟᱹᱣ ᱫᱚ ᱦᱩᱭ ᱠᱟᱱᱟ ᱵᱟᱝ ᱫᱚ ᱵᱟ᱾ ᱦᱳᱭ ᱥᱮ, ᱱᱮᱛᱟᱨ ᱫᱚ ᱪᱤᱫᱟᱜ ᱥᱮ ᱞᱟᱦᱟ ᱛᱮᱫᱚ, ᱩᱱᱟᱹᱜ ᱚᱝᱠᱟ ᱥᱟᱨ ᱫᱚ ᱵᱟᱝ ᱞᱟᱜᱟᱜ ᱛᱷᱮᱸᱜ ᱮᱢᱱᱤ ᱡᱟᱦᱟᱸ ᱟᱵᱚᱣᱟᱜ ᱡᱟᱦᱟᱸ ᱠᱚᱵᱚᱨ ᱥᱟᱨ ᱦᱳᱭ ᱥᱮ ᱱᱚᱣᱟ ᱠᱷᱚᱛ ᱛᱮᱜᱮ ᱟᱵᱚ ᱫᱚ ᱢᱟᱱᱮ ᱪᱟᱥ ᱠᱚ ᱫᱚ ᱵᱚᱱ ᱯᱟᱨᱚᱢ ᱟᱹᱜᱩᱭᱮᱫ ᱛᱟᱦᱮᱸᱜ ᱟᱫᱚ ᱱᱮᱛᱟᱨ ᱫᱚ ᱱᱚᱣᱟ ᱥᱟᱨ ᱮᱢ ᱮᱢ ᱛᱮ ᱮᱢᱚᱱ ᱠᱷᱮᱛ ᱠᱚ ᱛᱚ ᱚᱱᱠᱟ ᱜᱮ ᱦᱩᱭ ᱪᱟᱵᱟ ᱠᱟᱱᱟ ᱦᱩᱭᱥᱮ ᱡᱮ ᱥᱟᱨ ᱵᱟᱝᱠᱷᱟᱱ ᱫᱚ ᱠᱳᱱᱳ ᱢᱚᱛᱮ ᱚᱱᱟ ᱦᱩᱲᱩ ᱠᱚᱫᱚ ᱟᱫᱚ ᱵᱟᱝ ᱦᱩᱭᱩᱜ ᱠᱟᱱ ᱛᱟᱵᱳᱱᱟ ᱟᱨᱠᱤ ᱦᱳᱭᱥᱮ᱾ ᱟᱫᱚ ᱱᱟᱜ ᱡᱟᱦᱟᱸ ᱵᱤᱱ ᱞᱟᱹᱭᱟ ᱜᱚᱝᱠᱮ ᱡᱟᱦᱟᱸ ᱱᱚᱣᱟ ᱦᱩᱲᱩ ᱨᱚᱦᱚᱭ ᱢᱮᱥᱤᱱ ᱥᱮ ᱜᱟᱹᱰᱤ ᱱᱚᱣᱟ ᱠᱚᱫᱚ ᱟᱞᱮᱥᱮᱫ ᱫᱚ ᱚᱱᱠᱟ ᱫᱚ ᱵᱟᱠᱚ ᱟᱹᱜᱩᱣ ᱠᱟᱫᱟ ᱦᱩᱰᱤᱧ ᱠᱚᱢᱧᱚᱜ ᱠᱷᱮᱛ ᱠᱷᱟᱹᱛᱤᱨ ᱦᱳᱭᱥᱮ ᱢᱟᱨᱟᱝ ᱧᱚᱜ ᱠᱷᱮᱛ ᱠᱷᱟᱱ ᱫᱚ ᱟᱹᱰᱤ ᱢᱟᱨᱟᱝ ᱠᱷᱮᱛ ᱚᱱᱟ ᱫᱚ ᱨᱚᱦᱚᱭ ᱟᱹᱰᱤ ᱪᱮᱨᱦᱟ ᱠᱚ ᱵᱩᱡᱷᱟᱹᱣ ᱜᱮᱭᱟ ᱢᱮᱥᱤᱱ ᱛᱮᱦᱚᱸ ᱟᱨ ᱢᱮᱥᱤᱱ ᱛᱮᱜᱮ ᱚᱱᱟ ᱠᱚᱫᱚ ᱥᱩᱵᱤᱫᱷᱟ ᱦᱚᱸ ᱥᱩᱵᱤᱫᱷᱟᱜ ᱜᱮᱭᱟ ᱦᱳᱭ᱾ ᱟᱨ ᱛᱟᱦᱞᱮ ᱚᱱᱟ ᱚᱱᱟᱛᱮ ᱢᱮᱥᱤᱱ ᱠᱚᱫᱚ ᱵᱟᱹᱱᱩᱜ ᱜᱮᱭᱟ ᱟᱞᱮ ᱥᱮᱫ ᱫᱚ᱾ ᱟᱨ ᱱᱚᱜᱼᱱᱚᱣᱟ ᱠᱤᱱᱛᱩ ᱡᱮ ᱡᱚᱠᱷᱚᱱ ᱦᱩᱲᱩ ᱠᱚ ᱨᱚᱦᱚᱭᱟ᱾ ᱛᱤ ᱛᱮ ᱟᱫᱚ ᱠᱤᱪᱷᱩ ᱠᱤᱪᱷᱩ ᱫᱚ ᱢᱟᱱᱮ ᱵᱟᱵᱮᱨ ᱛᱮᱠᱚ ᱨᱚᱦᱚᱭ ᱜᱮᱭᱟ ᱟᱨᱠᱤ᱾ ᱡᱟᱛᱮ ᱦᱩᱲᱩ ᱢᱟᱱᱮ ᱥᱚᱢᱟᱱ ᱛᱮ ᱫᱟᱨᱤᱜ ᱢᱟ ᱦᱳᱭᱥᱮ᱾ ᱢᱟᱱᱮ ᱥᱚ ᱢᱤᱫ ᱞᱟᱭᱤᱱ ᱛᱮ ᱦᱳᱭᱳᱜ ᱢᱟ ᱟᱨᱠᱤ ᱦᱩᱲᱩ ᱠᱚ᱾
ᱟᱪᱪᱷᱟ ᱜᱚᱝᱠᱮ ᱛᱚᱵᱮ ᱦᱚᱜᱼᱚᱭ ᱮᱸ ᱞᱟᱹᱭᱤᱱ ᱞᱟᱹᱭᱤᱱ ᱠᱚ ᱨᱚᱦᱚᱭᱟ ᱢᱟᱱᱮ ᱚᱱᱟ ᱫᱚ ᱴᱚᱴᱷᱟ ᱵᱷᱤᱛᱛᱤᱠ ᱚᱠᱚᱭ ᱚᱠᱟ ᱞᱮᱠᱠᱚ ᱨᱚᱦᱚᱭᱟ ᱞᱟᱭᱤᱱ ᱞᱟᱭᱤᱱ ᱥᱮ ᱠᱤᱪᱷᱩ ᱡᱟᱭᱜᱟ ᱨᱮᱦᱚᱸ ᱵᱤᱱᱟᱹ ᱞᱟᱹᱭᱤᱱ ᱛᱮᱠᱚ ᱨᱚᱦᱚᱭ ᱫᱚᱠᱚ ᱨᱚᱦᱚᱭ ᱜᱮᱭᱟ ᱦᱮᱸᱥᱮ᱾ ᱛᱚ ᱚᱱᱟ ᱛᱚ ᱥᱚᱯ ᱴᱚᱴᱷᱟ ᱦᱤᱥᱟᱹᱵ ᱛᱮ ᱞᱟᱭᱤᱱ ᱞᱟᱭᱤᱱ ᱦᱚᱸᱠᱚ ᱨᱚᱦᱚᱭ ᱜᱮᱭᱟ ᱛᱚᱵᱮ ᱜᱚᱝᱠᱮ ᱱᱚᱜᱼᱚᱭ ᱠᱟᱹᱴᱤᱡ ᱞᱟᱦᱟ ᱥᱮᱫ ᱞᱟᱝ ᱪᱟᱞᱟᱜᱼᱟ ᱞᱟᱦᱟ ᱥᱮᱫ ᱵᱚᱞᱛᱮ ᱱᱚᱜᱼᱚᱭ ᱡᱮ ᱦᱩᱲᱩ ᱨᱚᱦᱚᱭ ᱯᱚᱨ ᱦᱮᱸᱥᱮ᱾ ᱚᱠᱟ ᱚᱠᱟ ᱡᱟᱭᱜᱟ ᱨᱮ ᱧᱮᱞᱚᱜᱼᱟ ᱡᱮ ᱜᱷᱟᱸᱥ ᱫᱚᱢᱮ ᱵᱮᱥᱤᱜᱼᱟ᱾ ᱮᱸ ᱜᱷᱟᱸᱥ ᱵᱤᱥᱤᱜᱼᱟ ᱚᱱᱟ ᱜᱷᱟᱸᱥ ᱠᱚ ᱦᱮᱲᱦᱮᱠᱟ ᱟᱨ ᱜᱷᱟᱸᱥ ᱦᱮᱲᱦᱮᱫ ᱚᱠᱛᱚ ᱨᱮ ᱦᱚᱸᱜᱼᱚᱭ ᱡᱚᱸᱠ‌ ᱠᱚᱠᱚ ᱞᱟᱴᱷᱟᱜᱼᱟ ᱥᱮ ᱮᱸ ᱦᱟᱠᱩ ᱠᱩᱦᱚᱸ ᱠᱩ ᱥᱟᱵᱚᱜ ᱜᱮᱭᱟ ᱛᱚ ᱦᱚᱸᱜᱼᱱᱚᱝᱠᱟ ᱟᱵᱮᱱ ᱫᱚᱵᱮᱱ ᱪᱟᱞᱟᱣ ᱠᱟᱱᱟ ᱥᱮ ᱵᱟᱝ? ᱡᱮ ᱦᱚᱸᱜᱼᱚᱸᱭ ᱡᱟᱦᱟᱸ ᱫᱚ ᱦᱩᱲᱩ ᱦᱮᱲᱦᱮᱫ ᱡᱚᱠᱷᱚᱱ ᱜᱷᱟᱸᱥ ᱠᱚ ᱛᱮᱦᱮᱱᱟ ᱚᱱᱟ ᱜᱷᱟᱥ ᱠᱩ ᱪᱷᱟᱲᱟᱣ ᱟ ᱦᱩᱜᱼᱩᱱᱠᱩ ᱡᱚᱸᱠ ᱠᱩᱠᱩ ᱞᱟᱴᱷᱟᱣ ᱠᱟᱱᱟ ᱥᱮ ᱵᱟᱝ? ᱦᱩᱲᱩ ᱦᱮᱲᱦᱮᱫ ᱦᱮᱲᱦᱮᱫ ᱛᱮ ᱥᱮ ᱚᱝᱠᱟ ᱦᱟᱠᱩ ᱠᱩᱫᱚ ᱵᱮᱱ ᱡᱚᱢ ᱠᱟᱜ ᱠᱚᱣᱟ ᱥᱮ ᱵᱟᱝ? ᱟᱨᱚ ᱜᱚᱝᱠᱮ ᱢᱟᱬᱟᱝ ᱨᱮ ᱢᱤᱫᱴᱮᱱ ᱠᱟᱛᱷᱟ ᱞᱟᱹᱭ ᱞᱤᱧ ᱦᱤᱲᱤᱧ ᱠᱮᱫᱟ ᱱᱚᱜᱼᱚᱭ ᱡᱟᱦᱟᱸᱛᱤᱥ ᱜᱮᱤ ᱢᱟᱱᱮ ᱠᱷᱮᱛ ᱨᱮ ᱵᱟᱹᱛᱷ ᱨᱮ ᱫᱟᱠᱟ ᱵᱮᱱ ᱡᱚᱢ ᱦᱮᱸ ᱥᱮ ᱫᱟᱠᱟ ᱠᱩ ᱫᱤᱠ ᱠᱟᱜ ᱠᱷᱟᱡ ᱫᱚ ᱦᱚᱸᱜᱼᱚᱭ ᱠᱷᱮᱛ ᱠᱚᱨᱮᱱ ᱟᱜ ᱫᱟᱠᱟ ᱫᱚ ᱢᱟᱱᱮ ᱠᱷᱮᱛ ᱠᱚᱨᱮ ᱫᱟᱠᱟ ᱫᱚ ᱟᱰᱤ ᱥᱤᱵᱤᱞ ᱜᱮᱭᱟ ᱟᱫᱚ ᱚᱱᱟ ᱠᱷᱟᱹᱛᱤᱨ ᱛᱮ ᱢᱟᱱᱮ ᱡᱚᱠᱷᱚᱱ ᱜᱮ ᱚᱲᱟᱜ ᱞᱤᱧ ᱦᱮᱞᱟᱜᱼᱟ᱾ ᱠᱷᱮᱛ ᱨᱮᱜᱮ ᱫᱟᱠᱟ ᱫᱚᱞᱤᱧ ᱡᱚᱢᱟ ᱪᱟᱥ ᱚᱠᱛᱚ ᱫᱚ ᱦᱮᱸ ᱥᱮ᱾ ᱛᱚ ᱜᱚᱝᱠᱮ ᱦᱚᱸᱜᱼᱚᱭ ᱡᱟᱦᱟᱸ ᱠᱚᱞᱤᱧ ᱞᱟᱹᱭ ᱠᱮᱜ ᱦᱚᱸᱜᱼᱚᱱᱟ ᱠᱚᱫᱚ ᱟᱯᱮ ᱥᱮᱜ ᱫᱚ ᱦᱩᱭᱩᱜ ᱜᱮᱭᱟ ᱥᱮ ᱵᱟᱝ?
ᱦᱩᱸ᱾ ᱛᱟᱨᱯᱚᱨ ᱱᱚᱣᱟ ᱡᱮ ᱯᱩᱭᱞᱩ ᱠᱷᱚᱱ ᱡᱩᱫᱤ ᱞᱤᱧ ᱢᱮᱛᱟ ᱵᱤᱱᱟ ᱜᱚᱝᱠᱮ ᱡᱟᱦᱟᱸ ᱟᱹᱞᱤᱧ ᱠᱟᱛᱷᱟ ᱡᱟᱦᱟᱸ ᱞᱤᱧ ᱞᱟᱹᱭᱮᱜ ᱛᱮᱦᱮᱸᱜ ᱡᱮ ᱡᱟᱦᱟᱸ ᱵᱟᱵᱮᱨ ᱛᱤᱜ ᱠᱟᱛᱮᱜ ᱡᱟᱦᱟᱸ ᱨᱚᱦᱚᱭ ᱡᱮ ᱡᱟᱛᱮ ᱥᱚᱢᱟᱱ ᱛᱮ ᱦᱚᱭᱚᱜ ᱢᱟ ᱢᱤᱫ ᱥᱚᱡᱷᱮ ᱛᱮ᱾ ᱦᱮᱸ ᱥᱮ, ᱱᱚᱣᱟ ᱫᱚ ᱱᱚᱣᱟ ᱨᱚᱦᱚᱭ ᱫᱚ ᱦᱩᱭᱩᱜ ᱠᱟᱱᱟ ᱡᱟᱦᱟᱸ ᱢᱚᱱᱮ ᱢᱤᱥᱤᱱ ᱟᱨ ᱠᱤ ᱠᱚ ᱟᱜᱩᱣ ᱠᱟᱫᱟ ᱱᱮᱛᱟᱨ ᱫᱚ ᱢᱟᱱᱮ ᱚᱱᱟ ᱦᱮᱲᱦᱮᱫ ᱞᱟᱜᱤᱜ ᱦᱳᱭ ᱥᱮ᱾ ᱟᱨ ᱡᱚᱠᱷᱚᱱ ᱟᱞᱮ ᱫᱚ ᱮᱢᱟᱜ ᱜᱮᱭᱟ ᱞᱮ ᱱᱚᱣᱟ ᱦᱩᱲᱩ ᱨᱚᱦᱚᱭ ᱢᱟᱱᱮ ᱯᱚᱨ ᱜᱮ ᱦᱳᱭ ᱥᱮ ᱦᱩᱲᱩ ᱨᱚᱦᱚᱭ ᱯᱚᱨ ᱫᱤᱱ ᱥᱮ ᱚᱱᱟ ᱯᱚᱨ ᱠᱷᱚᱡ ᱜᱮ᱾ ᱚᱱᱮ ᱮᱢ ᱦᱩᱭᱩᱜ ᱜᱮᱭᱟ ᱢᱟᱱᱮ ᱡᱟᱦᱟᱸ ᱜᱷᱟᱸᱥ ᱜᱩᱡᱩᱜ ᱞᱮᱠᱟᱱ ᱚᱱᱟ ᱨᱟᱱ ᱠᱚ᱾ ᱮᱢ ᱦᱩᱭᱩᱜ ᱜᱮᱭᱟ, ᱡᱟᱛᱮ ᱜᱷᱟᱸᱥ ᱠᱚ ᱵᱮᱥᱤ ᱟᱞᱚ ᱦᱩᱭᱩᱜ ᱢᱟ ᱮᱱᱛᱮ ᱦᱚᱸ ᱡᱩᱫᱤ ᱜᱷᱟᱸᱥ ᱠᱚ ᱡᱩᱫᱤ ᱦᱩᱭᱩᱜ ᱜᱮᱭᱟ᱾ ᱦᱳᱭ ᱥᱮ, ᱚᱱᱟ ᱠᱷᱟᱹᱛᱤᱨ ᱜᱮ ᱚᱱᱮ ᱡᱟᱦᱟᱸ ᱞᱤᱧ ᱞᱟᱹᱭ ᱠᱮᱫ ᱚᱱᱟ ᱞᱟᱭᱤᱱ ᱛᱮ ᱨᱚᱦᱚᱭ᱾ ᱟᱨ ᱚᱱᱮ ᱚᱱᱟ ᱢᱤᱥᱤᱱ, ᱱᱮᱛᱟᱨ ᱫᱚ ᱠᱚ ᱟᱜᱩ ᱠᱟᱫᱟ᱾ ᱚᱱᱟ ᱢᱤᱥᱤᱱ ᱛᱮᱜᱮ, ᱦᱮᱲᱦᱮᱫ ᱟᱰᱤ ᱡᱩᱨ ᱡᱩᱨ ᱛᱮ ᱦᱩᱭᱩᱜ ᱠᱟᱱ ᱜᱮᱭᱟ ᱦᱳᱭ ᱥᱮ᱾
ᱟᱪᱪᱷᱟ ᱟᱪᱪᱷᱟ ᱟᱰᱤ ᱱᱟᱯᱟᱭ ᱛᱚᱵᱮ ᱜᱚᱝᱠᱮ ᱡᱟᱸᱦᱟᱸ ᱦᱚᱸᱜ-ᱚᱸᱭ ᱞᱤᱧ ᱠᱩᱞᱤ ᱠᱮᱜ ᱵᱮᱱᱟ ᱦᱸᱚᱜ-ᱚᱸᱭ ᱟᱵᱮᱱ ᱡᱟᱸᱦᱟᱸ ᱫᱚ ᱦᱩᱲᱩ ᱦᱮᱲᱦᱮᱫ ᱵᱮᱱ ᱪᱟᱞᱟᱣ ᱠᱟᱱᱟ ᱥᱮ ᱵᱟᱝ? ᱠᱟ ᱦᱚᱜ-ᱚᱝᱠᱟ ᱦᱮᱲᱦᱮ ᱦᱮᱲᱦᱮᱫ ᱛᱩᱞᱩᱡ ᱦᱟᱹᱠᱩ ᱥᱟᱵ ᱥᱮ ᱡᱚᱸᱠ ᱠᱚ ᱞᱟᱴᱷᱟ ᱥᱮ ᱵᱟᱝ ᱟᱵᱮᱱ ᱵᱟᱲᱟᱭ ᱥᱟᱱᱟᱭᱮᱜ ᱞᱤᱧᱟ ᱾
ᱟᱡ ᱠᱚᱫᱚ ᱪᱟᱞᱟᱣ ᱦᱚᱭ ᱠᱟᱱᱟ ᱪᱮᱫᱟᱜ ᱥᱮ ᱪᱟᱥᱤᱼᱼ ᱮᱸ ᱚᱲᱟᱜ ᱨᱮᱱ ᱦᱚᱲ ᱫᱚ ᱪᱟᱞᱟᱣ ᱜᱮ ᱦᱩᱭᱩᱜ ᱜᱮᱭᱟ, ᱪᱟᱥ ᱵᱟᱥ ᱠᱟᱢᱤ ᱫᱚ ᱠᱤᱪᱷᱩ ᱫᱚ ᱜᱚᱲᱚᱜ ᱜᱮ ᱦᱩᱭᱩᱜ ᱜᱮᱭᱟ, ᱥᱮ ᱥᱮᱬᱟ ᱜᱮ ᱦᱩᱭᱩᱜ ᱜᱮᱭᱟ ᱦᱳᱭ ᱥᱮ ᱠᱟᱞᱪᱟᱨ᱾ ᱛᱚ ᱪᱟᱞᱟᱣ ᱫᱚ ᱦᱩᱭ ᱠᱟᱱᱟ, ᱵᱟᱝ ᱫᱚ ᱵᱟᱝ ᱠᱤᱪᱷᱩ ᱠᱟᱢᱤ ᱜᱚᱲᱚ ᱞᱮᱠᱟ ᱫᱚ ᱪᱟᱞᱟᱣ ᱦᱩᱭ ᱠᱟᱱᱟ, ᱦᱳᱭ ᱥᱮ᱾ ᱟᱨ, ᱟᱨ ᱚᱱᱠᱟ ᱦᱟᱠᱩ ᱠᱚᱫᱚ ᱧᱟᱢ ᱵᱟᱲᱟᱜ ᱜᱮᱭᱟ ᱠᱚ ᱢᱟᱱᱮ ᱡᱟᱸᱦᱟᱸᱼᱼ ᱢᱟᱱᱮ ᱡᱟᱸᱦᱟᱸ ᱤᱭᱟᱹ ᱥᱩᱢᱟ ᱦᱮᱲᱦᱮᱫ ᱥᱩᱢᱟᱹᱭ᱾ ᱦᱮᱸ ᱥᱮ ᱡᱟᱸᱦᱟᱸᱭ ᱡᱟᱸᱦᱟᱸ ᱴᱟᱜ ᱫᱟᱜ ᱡᱚ ᱟᱨᱚ ᱡᱩᱫᱤ ᱫᱟᱜ ᱠᱚᱭ ᱡᱟᱹᱲᱤᱭ ᱜᱮᱭᱟ᱾ ᱛᱟᱦᱚᱞᱮ ᱡᱟᱸᱦᱟᱸ ᱱᱟᱞᱟ ᱱᱟᱞᱟ ᱞᱮᱠᱟ ᱛᱮ ᱡᱟᱸᱦᱟᱸ ᱮ ᱫᱟᱜ ᱠᱚᱠᱚ ᱟᱲᱟᱜ ᱜᱮᱭᱟ ᱚᱱᱟ ᱠᱷᱮᱛᱼᱼ ᱛᱮᱱᱟᱜ ᱫᱚ ᱢᱤᱫ ᱫᱷᱟᱨᱮ ᱫᱚ ᱫᱟᱜ ᱱᱟᱞᱟ ᱠᱚ ᱫᱚᱦᱚᱭᱟ ᱡᱮᱼᱼ ᱫᱟᱜ ᱚᱸᱰᱮ ᱵᱮᱥᱤ ᱞᱮᱠᱷᱟᱱ ᱱᱚᱝᱠᱟ ᱛᱮ ᱟᱲᱟᱜ ᱦᱩᱭᱩᱜ-ᱟ ᱦᱳᱭ ᱥᱮ, ᱛᱚ ᱚᱱᱟ ᱱᱟᱞᱟᱼᱼ ᱠᱟᱛᱮ ᱚᱱᱟ ᱱᱟᱞᱟ ᱠᱟᱛᱮᱜ ᱚᱱᱟ ᱫᱟᱜ ᱠᱚ ᱯᱩᱲ ᱜᱮᱭᱟ᱾ ᱛᱚ ᱚᱱᱠᱟ ᱛᱮᱜᱮ ᱚᱱ ᱱᱚᱰᱮ ᱚᱱᱟ ᱠᱚᱨᱮ ᱫᱚ ᱵᱤᱥᱤ ᱦᱟᱠᱩ ᱠᱩ ᱧᱟᱢᱚᱜ ᱜᱮᱭᱟ ᱚᱱᱟ ᱰᱚᱵᱷᱟᱜ ᱠᱚᱨᱮ ᱥᱟᱭᱤᱰᱼᱼ ᱡᱟᱸᱦᱟᱸ ᱠᱟᱹᱡ ᱰᱚᱵᱷᱟᱜ ᱧᱚᱜ ᱠᱚᱜ-ᱟ, ᱫᱟᱜ ᱞᱤᱧᱡᱤ ᱞᱤᱧᱡᱤ ᱛᱮ ᱡᱟᱦᱟᱸ ᱞᱟᱛᱟᱨ ᱨᱮ ᱡᱟᱦᱟᱸ ᱞᱟᱛᱟᱨ ᱠᱷᱮᱛ ᱨᱮ ᱡᱟᱸᱦᱟᱸ ᱰᱚᱵᱷᱟᱜᱚᱜ-ᱟ᱾ ᱦᱳᱭ ᱥᱮ, ᱚᱱᱟ ᱠᱚᱨᱮ ᱦᱟᱹᱠᱩ ᱫᱚᱠᱚ ᱧᱟᱢ ᱵᱟᱲᱟᱜ ᱜᱮᱭᱟ ᱥᱮ ᱥᱟᱵ ᱵᱟᱲᱟ ᱦᱩᱭ ᱠᱟᱱᱟ᱾ ᱟᱨ ᱡᱟᱸᱦᱟᱸ ᱡᱚᱸᱠ ᱠᱟᱛᱷᱟ ᱵᱮᱱ ᱞᱟᱹᱭ ᱮᱫᱟ ᱡᱚᱸᱠ ᱠᱚᱫᱚ ᱟᱫᱚ ᱠᱷᱩᱵ ᱠᱚᱢ ᱠᱚ ᱧᱟᱢᱚᱜ ᱜᱮᱭᱟ ᱟᱞᱮ ᱥᱮᱜ ᱫᱚ, ᱢᱟᱱᱮ ᱚᱝ ᱚᱱᱠᱟ ᱫᱚᱢᱮ ᱰᱷᱮᱨ ᱫᱚ ᱵᱟᱝ ᱠᱷᱩᱵ ᱠᱚᱢ ᱟᱨᱠᱤ ᱯᱨᱟᱭ ᱵᱟᱝ ᱞᱮᱠᱟ ᱜᱮ᱾ ᱡᱚᱸᱠ ᱠᱚᱫᱚ ᱠᱷᱩᱵ ᱮᱠᱴᱟ ᱵᱟᱹᱱᱩᱜ ᱠᱚᱣᱟ ᱟᱞᱮ ᱥᱮᱜ ᱫᱚ ᱦᱳᱭ ᱥᱮ, ᱛᱟᱦᱚᱞᱮ ᱜᱚᱢᱠᱮ ᱟᱯᱮ ᱥᱮᱫ ᱫᱚ ᱛᱟᱦᱚᱞᱮ ᱪᱮᱫ ᱞᱮᱠᱟ ᱡᱟᱸᱦᱟᱸ ᱦᱩᱲᱩ ᱦᱮᱲ ᱦᱮᱲ ᱢᱟᱱᱮ ᱦᱩᱲᱩ ᱦᱮᱲᱦᱮᱫ ᱦᱮᱲᱦᱮᱫ ᱛᱮ ᱡᱮ ᱱᱚᱝᱠᱟ ᱦᱟᱹᱠᱩ ᱠᱚᱫᱚ ᱯᱮ ᱥᱟᱵ ᱠᱟᱜ ᱠᱚᱣᱟ ᱥᱮ ᱵᱟᱝ᱾ ᱟᱨ ᱡᱚᱜ ᱠᱚᱫᱚ ᱯᱮ ᱧᱟᱢ ᱵᱟᱲᱟ ᱟᱠᱟᱫ ᱠᱚᱣᱟ ᱥᱮ ᱵᱟᱝ ᱟᱨ ᱟᱯᱮᱫ ᱫᱚ ᱢᱟᱱᱮ ᱪᱮᱫ ᱞᱮᱠᱟ ᱢᱟᱱᱮ ᱦᱩᱲᱩ ᱫᱚᱯᱮ ᱦᱮᱲᱦᱮᱫ ᱜᱮᱭᱟ, ᱡᱟᱸᱦᱟ ᱢᱟᱱᱮ ᱢᱮᱥᱤᱱ ᱛᱮ ᱯᱮ ᱦᱮᱲᱦᱮᱫ ᱜᱮᱭᱟ ᱥᱮ ᱮᱢᱱᱤ ᱛᱤ ᱛᱮᱜᱮ ᱢᱟᱱᱮ ᱠᱟᱹᱢᱤ ᱢᱩᱱᱤᱥ ᱠᱚ ᱞᱟᱜᱟᱣ ᱠᱟᱛᱮ᱾
ᱜᱚᱝᱠᱮ ᱠᱟᱛᱷᱟ ᱫᱚ ᱱᱚᱝᱠᱟ ᱠᱟᱱᱟ ᱦᱮᱸᱥᱮ ᱡᱟᱸᱦᱟ ᱫᱚ ᱟᱞᱮ ᱥᱮᱫ ᱫᱚ ᱮ ᱦᱚᱸ ᱚᱭ ᱢᱮᱥᱤᱱ ᱠᱚᱛᱮ ᱫᱚ ᱟᱞᱮ ᱫᱚ ᱵᱟᱞᱮ ᱦᱮᱲᱦᱮᱫ ᱜᱮᱭᱟ᱾ ᱚᱲᱟᱜ ᱠᱚᱨᱮᱱ ᱦᱚᱲ ᱠᱚᱜᱮ ᱦᱮᱲᱦᱮᱫ ᱞᱟᱹᱜᱤᱫ ᱛᱮᱠᱚ ᱪᱟᱞᱟᱜᱼᱟ ᱟᱨ ᱡᱚᱠᱷ ᱠᱚᱫᱚ ᱟᱞᱮ ᱥᱮᱱ ᱫᱚ ᱫᱚᱢᱮ ᱜᱮ ᱢᱮᱱᱟᱜ ᱫᱚ ᱢᱮᱱᱟᱜ ᱟᱠᱟᱫ ᱠᱚᱣᱟ ᱚᱱᱟ ᱥᱟᱶᱛᱮ ᱡᱟᱸᱦᱟᱸ ᱦᱟᱹᱠᱩ ᱦᱟᱹᱠᱩ ᱫᱚ ᱟᱢᱫᱟ ᱜᱮᱞᱮ ᱥᱟᱵ ᱫᱚᱞᱮ ᱥᱟᱵ ᱠᱚᱣᱟ, ᱵᱟᱹᱭᱦᱟᱹᱲ ᱵᱟᱹᱭᱦᱟᱹᱲ ᱡᱟᱭᱜᱟᱨ ᱨᱮ ᱡᱚᱠᱷᱚᱱ ᱦᱩᱲᱩ ᱦᱮᱲᱦᱮᱫ ᱠᱚ ᱪᱟᱞᱟᱜᱼᱟ ᱜᱚᱜᱚ ᱛᱟᱠᱚ ᱥᱮ ᱤᱧ ᱦᱚᱸᱧ ᱪᱟᱞᱟᱣ ᱫᱚᱧ ᱪᱟᱞᱟᱣ ᱟᱠᱟᱱᱟ᱾ ᱩᱱᱠᱩ ᱥᱟᱶᱛᱮ ᱦᱟᱹᱠᱩ ᱥᱟᱵ ᱦᱚᱸ ᱦᱟᱹᱠᱩ ᱥᱟᱵ ᱨᱟᱹᱥᱠᱟᱹ ᱛᱮᱜᱤᱧ ᱪᱟᱞᱟᱣ ᱫᱩᱧ ᱪᱟᱞᱟᱣ ᱠᱟᱱᱟ᱾ ᱟᱫᱚ ᱚᱱᱮ ᱴᱮᱞᱟᱣ ᱟᱛᱮᱜ ᱦᱮᱲᱦᱮᱫ ᱟᱨ ᱦᱚᱸ ᱚᱭ ᱦᱟᱹᱠᱩ ᱥᱟᱵ ᱨᱟᱹᱥᱠᱟᱹ ᱵᱩᱡᱟ. ᱜ-ᱟ᱾ ᱚᱱᱟ ᱥᱟᱶᱛᱮ ᱞᱟᱜ ᱠᱟᱛᱮᱜ ᱚᱸᱰᱮ ᱠᱷᱮᱛ ᱨᱮᱜᱮ ᱫᱟᱠᱟ ᱩᱛᱩ ᱡᱚᱢ ᱟᱹᱰᱤ ᱥᱤᱵᱤᱞᱮ ᱛᱟᱦᱮᱱᱟ ᱥᱮ ᱚᱱᱟ ᱦᱚᱛ ᱛᱮ ᱪᱟᱞᱟᱜ ᱦᱩᱭᱩᱜᱱᱟ ᱚᱱᱟ ᱥᱟᱶᱛᱮ ᱱᱚᱜᱚᱭ ᱟᱢ ᱞᱟᱹᱭ ᱟᱢ ᱦᱩᱲᱩ ᱦᱮᱲᱦᱮᱫ ᱢᱮᱥᱤᱱ ᱚᱱᱟ ᱫᱚ ᱟᱞᱮ ᱥᱮᱱ ᱫᱚ ᱵᱟᱹᱱᱩᱜᱼᱟ, ᱜᱚᱢᱠᱮ ᱪᱮᱫᱟᱜ ᱥᱮ ᱮᱸ ᱟᱞᱮ ᱥᱮᱫ ᱫᱚ ᱦᱩᱲᱩ ᱨᱚᱦᱚᱭ ᱢᱱᱮ ᱦᱩᱲᱩ ᱨᱚᱦᱚᱭ ᱢᱮᱥᱤᱱ ᱠᱚ ᱟᱹᱜᱩ ᱟᱠᱟᱫ ᱨᱮᱦᱚᱸ ᱮᱸ ᱦᱮᱲᱦᱮᱫ ᱫᱚ ᱩᱱᱠᱩ ᱛᱤ ᱛᱮᱜᱮ ᱠᱚ ᱪᱟᱞᱟᱜ ᱠᱟᱱᱟ ᱢᱮᱥᱤᱱ ᱛᱮᱫᱚ ᱚᱱᱠᱟ ᱞᱮᱠᱟ ᱫᱚ ᱦᱩᱲᱩ ᱫᱚ ᱵᱟᱝ ᱦᱮᱲᱦᱮᱫᱚᱜᱼᱟ ᱠᱚᱫᱚ ᱟᱫᱚ ᱚᱱᱟ ᱠᱷᱟᱹᱛᱤᱨ ᱛᱮ ᱮᱸ ᱨᱮᱱ ᱦᱚᱲ ᱫᱚ ᱚᱱᱠᱟ ᱦᱩᱲᱩ ᱦᱮᱲᱦᱮᱫ ᱢᱮᱥᱤᱱ ᱫᱚ ᱵᱟᱠᱚ ᱟᱹᱜᱩᱭᱟ ᱟᱞᱮ ᱜᱮᱞᱮ ᱦᱮᱲᱦᱮᱫ ᱞᱮ ᱪᱟᱞᱟᱜᱼᱟ᱾ ᱟᱨ ᱜᱚᱝᱠᱮ ᱛᱚᱵᱮ ᱦᱚᱭ ᱚᱱᱟ ᱦᱮᱲᱦᱮᱫ ᱠᱚ ᱯᱩᱨᱟᱹᱣ ᱠᱟᱛᱮᱫ ᱡᱚᱠᱷᱚᱱ ᱚᱱᱮ ᱮᱸ ᱥᱟᱨ ᱥᱮ ᱱᱚᱜ ᱚᱭ ᱥᱤ ᱫᱟᱜ ᱥᱤᱭᱟᱹᱛᱟᱜ ᱦᱩᱭᱩᱜᱼᱟ ᱦᱮᱸ ᱥᱮᱼᱼ ᱟᱨ ᱚᱱᱟ ᱥᱟᱶᱛᱮ ᱱᱚᱜᱚᱭ ᱨᱟᱱ ᱮᱥᱯᱨᱮ ᱡᱚᱠᱷᱚᱱ ᱛᱤᱡᱩ ᱠᱚᱠᱚ ᱞᱟᱜᱟᱜᱼᱟ ᱥᱮ ᱱᱚᱜᱝᱠᱟ ᱡᱟᱦᱟᱱᱟᱜ ᱵᱷᱤᱴᱟᱢᱤᱱ ᱠᱩ ᱚᱱᱠᱟᱱᱟᱜ ᱮᱥᱯᱨᱮ ᱨᱟᱱ ᱫᱟᱨᱟᱭ ᱦᱚᱸ ᱡᱟᱦᱟᱸ ᱫᱚ ᱥᱯᱨᱮ ᱢᱮᱥᱤᱱ ᱨᱮ ᱮᱥᱯᱨᱮ ᱠᱟᱛᱮᱜ ᱚᱱᱮ ᱜᱳᱚᱴᱟ ᱠᱷᱮᱛ ᱨᱮᱵᱚᱱ ᱥᱯᱨᱮᱭᱮᱼᱟ ᱦᱮᱸᱥᱮ ᱦᱚᱸᱜᱼᱱᱟ ᱠᱚ ᱟᱨ ᱚᱭ ᱥᱟᱨ ᱮᱢ ᱠᱚᱫᱚ ᱵᱮᱱ ᱪᱟᱞᱟᱣ ᱠᱟᱱᱟ ᱥᱮ ᱵᱟᱝ? ᱥᱟᱶᱛᱮ ᱱᱚᱜᱚᱭ ᱨᱟᱱ ᱮᱥᱯᱨᱮ ᱟᱨ ᱥᱤᱭᱟᱹᱛ ᱡᱟᱦᱟᱸ ᱵᱚᱱ ᱢᱮᱛᱟᱜᱼᱟ ᱡᱚᱠᱷᱚᱱ ᱠᱷᱮᱛ ᱨᱮ ᱫᱟᱜ ᱪᱟᱵᱟᱜ ᱛᱟᱦᱮᱱᱟ ᱨᱚᱦᱚᱲᱚᱜ ᱛᱟᱦᱮᱱᱟ ᱦᱟᱥᱟ ᱛᱚᱠᱷᱚᱱ ᱵᱚᱱ ᱥᱤᱭᱟᱹᱟᱹᱛᱟ ᱚᱱᱟ ᱠᱚᱫᱚᱵᱮᱱ ᱪᱟᱞᱟᱣ ᱠᱟᱱᱟ ᱥᱮ ᱵᱟᱝ᱾
ᱟᱹᱰᱤ ᱡᱚᱛᱷᱟᱛ ᱠᱩᱠᱞᱤ ᱵᱤᱱ ᱫᱚᱦᱚ ᱠᱟᱜᱼᱟ ᱜᱚᱝᱠᱮ ᱱᱚᱣᱟ ᱠᱩᱠᱞᱤ ᱨᱮᱱᱟᱜ ᱛᱮᱞᱟ ᱮᱢᱛᱮ ᱟᱞᱤᱧ ᱟᱹᱰᱤ ᱨᱟᱹᱥᱠᱟᱹᱞᱤᱧ ᱵᱩᱡ ᱜᱮᱭᱟ᱾ ᱦᱳᱭᱥᱮ ᱟᱨ ᱡᱟᱦᱟᱸ ᱵᱤᱱ ᱞᱟᱹᱭᱫᱟ ᱜᱚᱢᱠᱮ ᱡᱮ ᱱᱚᱣᱟ ᱡᱟᱦᱟᱸ ᱦᱩᱲᱩ ᱨᱮ ᱡᱟᱦᱟᱸ ᱥᱟᱨ ᱠᱚ ᱮᱢ ᱦᱩᱭᱩᱜᱭ ᱜᱮᱭᱟ ᱟᱨᱠᱤ ᱦᱳᱭᱥᱮ ᱟᱨ ᱡᱟᱦᱟᱸ ᱫᱟᱜ ᱟᱠᱚ ᱫᱟᱜ ᱯᱟᱡᱟᱣ ᱦᱩᱭᱩᱜ ᱜᱮᱭᱟ ᱵᱟᱝ ᱫᱚ ᱵᱟᱝ ᱪᱮᱫᱟᱜ ᱥᱮ ᱫᱟᱜ ᱠᱚ ᱛᱚᱞ ᱞᱮᱠᱷᱟᱱ ᱫᱚ ᱩᱱ ᱫᱚ ᱫᱟᱜ ᱫᱚ ᱯᱟᱡᱟᱣ ᱦᱩᱭᱩᱜ ᱜᱮᱭᱟ᱾ ᱟᱨ ᱟᱞᱮ ᱫᱚ ᱥᱮᱨᱢᱟ ᱡᱟᱹᱲᱤ ᱫᱟᱜ ᱡᱩᱫᱤ ᱵᱟᱝᱞᱮ ᱧᱟᱢᱟ ᱛᱟᱦᱞᱮ ᱚᱱᱟ ᱫᱚ ᱠᱳ ᱯᱩᱠᱷᱨᱤ ᱠᱷᱚᱱ ᱵᱟ ᱠᱳᱱᱳ ᱥᱮᱞᱳ ᱠᱷᱚᱱ ᱦᱳᱭ ᱥᱮ᱾ ᱟᱨ ᱡᱩᱫᱤ ᱡᱟᱦᱟᱸ ᱥᱮᱫ ᱡᱩᱫᱤ ᱢᱟᱱᱮ ᱤᱭᱟᱹ ᱠᱚ ᱦᱩᱭᱩᱜ ᱜᱮᱭᱟ ᱪᱮᱫ ᱠᱚ ᱞᱟᱹᱭᱟ ᱟᱱᱟ ᱥᱟᱵᱢᱟᱨᱥᱟᱞ ᱠᱚ ᱱᱮᱛᱟᱨ ᱫᱚᱠᱚ ᱵᱮᱱᱟᱣ ᱫᱟ ᱛᱚ ᱦᱳᱭᱥᱮ ᱛᱳ ᱚᱱᱟ ᱥᱟᱵᱢᱟᱨᱥᱟᱞ ᱨᱮᱱᱟᱜ ᱫᱟᱜ ᱠᱚᱞᱮ ᱯᱟᱡᱟᱣ ᱜᱮᱭᱟ ᱦᱳᱭ ᱟᱨ ᱡᱟᱦᱟᱸ ᱵᱤᱱ ᱞᱟᱹᱭᱫᱟ ᱜᱚᱢᱠᱮ ᱚᱱᱟ ᱥᱟᱨ ᱠᱚ ᱥᱟᱨ ᱠᱚᱫᱚᱞᱮ ᱮᱢᱟᱜ ᱜᱮᱭᱟ ᱵᱟᱝ ᱫᱚ ᱵᱟᱝ ᱪᱮᱫᱟᱜ ᱥᱮ ᱱᱚᱣᱟ ᱡᱟᱦᱟᱸ ᱟᱵᱚᱣᱟᱜ ᱠᱷᱮᱛ ᱫᱚ ᱚᱱᱠᱟᱜᱮ ᱱᱮᱛᱟᱨ ᱫᱚ ᱤᱭᱟᱹ ᱠᱟᱱ ᱛᱟᱢᱟ ᱚᱝᱠᱟ ᱜᱮ ᱯᱟᱹᱨᱠᱟᱹᱣ ᱠᱟᱱ ᱛᱟᱵᱚᱱᱟ ᱠᱷᱮᱛ ᱠᱚ᱾ ᱦᱳᱭᱥᱮ ᱡᱮ ᱞᱟᱦᱟᱛᱮ ᱡᱮᱢᱚᱱ ᱦᱩᱭᱩᱜ ᱠᱟᱱ ᱛᱟᱦᱮᱸᱫ ᱡᱟᱦᱟᱸ ᱟᱵᱚᱣᱟᱜ ᱠᱷᱚᱛ ᱠᱦᱚᱛ ᱛᱮᱜᱮ ᱢᱟᱱᱮ ᱪᱟᱥ ᱠᱚᱫᱚ ᱦᱩᱭᱩᱜ ᱠᱟᱱ ᱛᱟᱦᱮᱸ ᱱᱮᱛᱟᱨᱚ ᱟᱨ ᱚᱱᱠᱟ ᱫᱚ ᱠᱷᱟᱹᱞᱤ ᱠᱷᱚᱛ ᱪᱟᱥ ᱫᱚ ᱵᱟᱝ ᱦᱩᱭᱩᱜ ᱠᱟᱱᱟ᱾ ᱥᱟᱹᱨᱤᱜᱟᱹᱨᱭᱟ. ᱠᱷᱚᱛ ᱵᱟᱵᱚᱱ ᱮᱢ ᱞᱮᱠᱷᱟᱱ ᱦᱩᱲᱩ ᱨᱮ ᱠᱳᱱᱳ ᱡᱳᱨ ᱜᱮ ᱵᱟᱝ ᱦᱩᱭᱩᱜ ᱠᱟᱱᱟ ᱦᱳᱭᱥᱮ ᱛᱳ ᱟᱨ ᱡᱟᱦᱟᱸ ᱠᱳᱧ ᱞᱟᱹᱭ ᱠᱮᱫ ᱜᱚᱝᱠᱮ ᱱᱚᱣᱟ ᱮᱥᱯᱨᱮ ᱠᱟᱛᱷᱟ ᱮᱥᱯᱨᱮ ᱫᱚ ᱜᱚᱝᱠᱮ ᱟᱞᱮᱥᱮᱫ ᱫᱚ ᱚᱱᱟ ᱦᱮ ᱫᱚᱠᱟᱱ ᱠᱷᱚᱱ ᱟᱹᱜᱩ ᱨᱟᱱ ᱛᱮᱦᱚᱸᱠᱚ ᱮᱥᱯᱨᱮ ᱜᱮᱭᱟ ᱵᱟᱝ ᱫᱚ ᱵᱟᱝ ᱟᱨ ᱟᱞᱮ ᱫᱚ ᱢᱟᱱᱮ ᱠᱤᱪᱷᱩ ᱦᱚᱲ ᱦᱮᱱᱟᱜ ᱠᱣᱟᱜ ᱟᱞᱮ ᱠᱚᱨᱮᱱ ᱜᱮ ᱩᱱᱠᱩ ᱫᱚ ᱢᱟᱱᱮ ᱧᱮᱞ ᱦᱩᱭ ᱠᱟᱱᱟ ᱡᱮ ᱡᱟᱦᱟᱸ ᱫᱟᱠᱟ ᱟᱨᱠᱤ ᱫᱟᱠᱟ ᱠᱚ ᱢᱟᱱᱮ ᱡᱟᱦᱟᱸ ᱠᱚ ᱢᱟᱱᱮ ᱵᱟᱝ ᱡᱚᱢ ᱜᱟᱱᱚᱜ ᱜᱮᱭᱟ ᱚᱱᱠᱟᱱ ᱫᱟᱠᱟ ᱡᱟᱦᱟᱸ ᱠᱚ ᱫᱚᱢᱮ ᱵᱟᱹᱞᱤᱜ ᱠᱟᱱᱟ ᱦᱮᱸ ᱥᱮ ᱫᱷᱤᱨᱤ ᱠᱚ ᱫᱚᱢᱮ ᱩᱰᱩᱠᱚᱜ ᱠᱟᱱᱟ ᱯᱮᱴᱮᱡ ᱠᱚ ᱫᱚᱢᱮ ᱛᱟᱦᱮᱸ ᱠᱟᱱᱟ ᱫᱟᱠᱟ ᱠᱟᱨᱮ ᱴᱷᱤᱠ ᱢᱚᱛᱚ ᱞᱟᱹᱦᱫ ᱵᱟᱝ ᱦᱩᱭ ᱟᱠᱟᱱᱟ ᱱᱚᱜᱼᱚ ᱱᱚᱝ ᱠᱟᱱ ᱫᱟᱜᱟ ᱠᱚ ᱟᱫᱚ ᱡᱚᱠᱷᱚᱱ ᱢᱟᱱᱮ ᱠᱤᱪᱷᱩ ᱠᱤᱪᱷᱩ ᱢᱟᱱᱮ ᱵᱮᱥᱤᱜᱼᱟ ᱟᱫᱚ ᱟᱞᱮ ᱫᱚ ᱚᱱᱟ ᱫᱟᱠᱟ ᱠᱚᱜᱮ ᱢᱟᱱᱮ ᱫᱚᱦᱚ ᱡᱟᱣᱨᱟ ᱭᱟᱞᱮ ᱟᱨ ᱠᱤ ᱢᱟᱱᱮ ᱢᱤᱫᱴᱟᱝ ᱢᱟᱨᱟᱝ ᱧᱚᱜ ᱰᱨᱟᱢ ᱧᱚᱜ ᱰᱨᱟᱢ ᱨᱮ ᱫᱚᱦᱚ ᱡᱟᱣᱨᱟ ᱠᱟᱜᱼᱟ ᱞᱮ ᱟᱨ ᱚᱱᱟ ᱥᱟᱶ ᱛᱮᱜᱮ ᱱᱚᱣᱟ ᱱᱤᱢ ᱥᱟᱠᱟᱢ ᱠᱟᱞᱢᱮᱠ ᱥᱟᱠᱟᱢ ᱦᱳᱭ ᱥᱮ ᱟᱨ ᱟᱹᱰᱤ ᱠᱤᱪᱷᱩ ᱱᱚᱜᱼ ᱱᱚᱝᱠᱟᱱ ᱥᱟᱠᱟᱢ ᱠᱚ ᱟᱨ ᱱᱚᱣᱟ ᱨᱮᱦᱮᱫ ᱠᱚ ᱦᱮᱸᱥᱮ ᱚᱱᱟ ᱠᱚ ᱫᱚ ᱟᱹᱜᱩᱭ ᱟᱞᱮ ᱚᱱᱟ ᱰᱨᱟᱢ ᱵᱷᱤᱛᱤᱨ ᱨᱮᱞᱮ ᱵᱟᱭᱟ ᱟᱫᱚ ᱚᱱᱟ ᱜᱮ ᱟᱫᱚᱞᱮ ᱫᱚᱦᱚ ᱠᱟᱜᱼᱟ ᱢᱟᱱᱮ ᱥᱟᱛ ᱛᱷᱮᱠᱮ, ᱫᱚᱥ ᱫᱤᱱ ᱚᱱᱠᱟ ᱡᱟᱛᱮ ᱚᱱᱟ ᱟᱹᱰᱤ ᱡᱳᱨ ᱢᱟᱱᱮ ᱚᱱᱟ ᱫᱚ ᱯᱚᱪᱚᱱᱼᱚᱜ ᱢᱟ ᱟᱨᱠᱤ ᱦᱳᱭ ᱥᱮ ᱟᱹᱰᱤ ᱡᱳᱨ ᱯᱚᱪᱚᱱ ᱚᱜ ᱢᱟ ᱟᱨᱼᱼ ᱯᱚᱪᱚᱱ ᱦᱩᱭ ᱯᱚᱨᱮ ᱚᱱᱟ ᱢᱟᱱᱮ ᱵᱷᱟᱹᱜᱤ ᱴᱷᱤᱠ ᱞᱮ ᱢᱟᱱᱮ ᱜᱷᱟᱱᱴᱟ ᱭᱟᱞᱮ ᱜᱷᱟᱱᱴᱟ ᱠᱟᱛᱮᱜ ᱚᱱᱟ ᱡᱟᱦᱟᱸ ᱫᱟᱜ ᱠᱚ ᱥᱮ ᱚᱱᱟ ᱡᱟᱦᱟᱸ ᱢᱟᱱᱮ ᱠᱟᱹᱡ ᱫᱟᱜ ᱠᱚ ᱮᱢᱟᱜ ᱦᱩᱭᱩᱜᱼᱟ ᱟᱨ ᱠᱤ ᱚᱱᱟ ᱫᱟᱜ ᱠᱚ ᱚᱱᱟ ᱠᱚ ᱪᱷᱟᱠᱟᱣ ᱦᱩᱭᱩᱜᱼᱟ ᱪᱷᱟᱠᱟᱣ ᱯᱚᱨᱮ ᱚᱱᱟ ᱡᱟᱦᱟᱸ ᱥᱟᱨᱮᱡᱚᱜ ᱠᱟᱱ ᱡᱟᱦᱟᱸ ᱡᱟᱦᱟᱸ ᱠᱚ ᱪᱷᱟᱠᱟᱣ ᱵᱟᱛᱚᱜ ᱠᱟᱱ ᱚᱱᱟ ᱠᱚᱫᱚ ᱠᱷᱮᱛ ᱨᱮᱞᱮ ᱪᱷᱩᱲᱤᱣᱟᱣᱼᱟ ᱟᱨ ᱡᱟᱦᱟᱸ ᱠᱚ ᱢᱟᱱᱮ ᱫᱟᱜ ᱫᱟᱜ ᱡᱤᱱᱤᱥᱴᱟᱜ ᱡᱟᱦᱟᱸ ᱥᱟᱨᱮᱡᱼᱚᱜ ᱠᱟᱱ ᱚᱱᱟ ᱫᱚ ᱦᱳᱭᱳᱜ ᱠᱟᱱᱟ ᱚᱱᱟ ᱫᱚ ᱟᱫᱚᱞᱮ ᱤᱛᱟᱹᱭᱟ ᱢᱟᱱᱮ ᱚᱱᱟ ᱫᱚ ᱠᱳᱱᱳ ᱠᱷᱚᱛᱤ ᱠᱚᱫᱚ ᱵᱟᱭ ᱠᱷᱚᱛᱤᱭ ᱮᱫᱟ ᱟᱨ ᱡᱟᱦᱟᱸ ᱩᱱᱠᱩ ᱛᱤᱡᱩ ᱠᱚ ᱡᱟᱦᱟᱸ ᱠᱚ ᱞᱟᱜᱟᱜᱼᱟ ᱩᱱᱠᱩ ᱠᱚ ᱜᱩᱡᱩᱜᱼᱟ ᱟᱨ ᱠᱤ
ᱟᱪᱪᱷᱟ ᱜᱚᱝᱠᱮ ᱦᱚᱸᱜᱼᱚᱭ ᱡᱟᱦᱟᱸ ᱫᱚ ᱦᱚᱜᱼᱱᱟ ᱫᱟᱠᱟ ᱟᱨ ᱦᱚᱸᱜᱼᱚᱭ ᱟᱸ ᱞᱟᱹᱭ ᱠᱮᱫᱟ ᱵᱮᱱ ᱡᱮ ᱱᱚᱜᱼᱚᱭ ᱱᱤᱢᱼᱟ ᱥᱟᱠᱟᱢ ᱥᱮ ᱟᱨᱚ ᱪᱮᱫ ᱠᱚᱯᱮ ᱠᱟᱞᱢᱮᱜ ᱠᱚᱯᱮ ᱞᱟᱜᱟᱣᱟᱜ ᱜᱮᱭᱟ ᱦᱮᱸ ᱥᱮ ᱱᱚᱣᱟ ᱫᱚ ᱢᱟᱱᱮ ᱚᱲᱟᱜ ᱵᱷᱤᱛᱨᱤ ᱨᱮᱜᱮ ᱯᱮ ᱛᱮᱭᱟᱨᱟ ᱚᱱᱟ ᱫᱚ ᱡᱟᱦᱟᱸ ᱫᱟᱠᱟ ᱡᱚᱢ ᱵᱟᱝ ᱜᱟᱱᱚᱜ ᱞᱮᱠᱟ ᱡᱟᱸᱦᱟ ᱫᱚ ᱢᱤᱫ ᱠᱟᱛᱷᱟ ᱛᱮ ᱞᱟᱹᱭ ᱜᱟᱱᱚᱜᱼᱟ ᱠᱟᱹᱧᱪᱤᱵᱟᱱᱤ ᱦᱮᱸ ᱥᱮ ᱚᱱᱠᱟ ᱞᱮᱠᱟ ᱛᱮ ᱠᱚᱨᱟ ᱡᱟᱦᱟᱸ ᱫᱚ ᱯᱚᱪᱚᱱᱰ ᱞᱚᱜᱚᱱ ᱛᱮ ᱛᱮᱭᱟᱨ ᱢᱟ ᱛᱚ ᱚᱱᱟ ᱮᱢ ᱠᱟᱛᱮ ᱦᱚᱸ ᱚᱱᱟ ᱫᱚ ᱡᱟᱦᱟᱸ ᱫᱚ ᱟᱵᱚ ᱵᱚᱱ ᱵᱟᱰᱟᱭᱟ ᱚᱱᱟ ᱫᱚ ᱥᱟᱨ ᱞᱮᱠᱟ ᱦᱚᱭ ᱠᱟᱹᱢᱤᱭᱟ ᱚᱱᱟ ᱥᱟᱶᱛᱮ ᱟᱸ ᱡᱟᱦᱟᱸ ᱫᱚ ᱛᱤᱡᱩ ᱜᱚᱡ ᱞᱟᱹᱜᱤᱫ ᱦᱚᱸᱭ ᱠᱟᱹᱢᱤ ᱫᱚᱭ ᱠᱟᱹᱢᱤ ᱜᱮᱭᱟ ᱦᱳᱭᱥᱮ ᱟᱫᱚ ᱜᱚᱢᱠᱮ ᱠᱤᱪᱷᱩ ᱠᱤᱪᱷᱩ ᱚᱠᱛᱚ ᱨᱮ ᱧᱮᱞᱚᱜᱼᱟ ᱡᱮ ᱦᱚᱜᱼᱚᱭ ᱠᱤᱪᱷᱩ ᱠᱤᱪᱷᱩ ᱡᱟᱭᱜᱟ ᱨᱮ ᱦᱚᱸᱜᱼᱱᱚᱝᱠᱟ ᱮᱢᱚᱱ ᱛᱤᱡᱩ ᱠᱚ ᱛᱟᱦᱮᱱᱟ ᱡᱟᱦᱟᱸ ᱫᱚ ᱟᱸ ᱜᱩᱫᱤ ᱨᱮ ᱮᱢ ᱠᱟᱛᱮᱜ ᱫᱚ ᱵᱟᱭ ᱠᱟᱹᱢᱤᱭᱟ ᱛᱚ ᱡᱟᱦᱟᱸ ᱫᱚ ᱥᱟᱠᱟᱢ ᱨᱮᱦᱚᱸ ᱮᱸᱻ ᱥᱟᱨ ᱠᱚᱫᱚ ᱵᱷᱟᱜᱤ ᱞᱮᱠᱟ ᱮᱢ ᱦᱮᱸ ᱥᱮᱻᱻ ᱦᱚᱸᱜᱼᱚ ᱱᱚᱝᱼᱠᱟ ᱞᱮᱠᱟᱛᱮ ᱟᱯᱮ ᱫᱚ ᱱᱚᱜᱼᱚᱭ ᱥᱟᱠᱟᱢ ᱠᱚᱨᱮ ᱥᱯᱨᱮ ᱠᱚᱫᱚ ᱮᱠᱟᱞ ᱜᱮ ᱵᱟᱯᱮ ᱥᱯᱨᱮ ᱛᱟᱦᱮᱱᱟ ᱥᱮ ᱚᱱᱟ ᱮᱢ ᱞᱮᱠᱷᱟᱱ ᱜᱮ ᱟᱯᱮ ᱥᱮᱫ ᱫᱚ ᱚᱱᱟ ᱟᱸ ᱡᱟᱦᱟᱸ ᱫᱚ ᱯᱚᱪᱚᱱ ᱵᱮᱱ ᱞᱟᱹᱭᱮᱜᱼᱟ ᱚᱱᱟ ᱮᱢ ᱞᱮᱠᱷᱟᱱ ᱜᱮ ᱪᱟᱵᱟᱜᱼᱟ ᱟᱱᱟ ᱡᱟᱦᱟᱸ ᱩᱱᱠᱩ ᱛᱤᱡᱩ ᱠᱚᱠᱚ ᱞᱟᱜᱟᱣ ᱠᱚᱜᱼᱟ ᱠᱷᱮᱛ ᱨᱮ ᱟᱵᱚ ᱫᱚᱵᱚᱱ ᱵᱟᱰᱟᱭᱟ ᱛᱤᱡᱩ ᱠᱚ ᱞᱟᱜᱟᱜ ᱜᱮᱭᱟ ᱱᱤᱭᱟᱹ ᱠᱷᱮᱛ ᱠᱚ ᱨᱮ ᱫᱚ ᱥᱮ ᱦᱮᱸ ᱛᱚ ᱚᱱᱟ ᱮᱢ ᱛᱮᱜᱮ ᱪᱟᱵᱟᱜ ᱛᱟᱦᱮ ᱱᱟ
ᱦᱮᱸ ᱚᱱᱟ ᱮᱢ ᱛᱮᱜᱮ ᱪᱟᱵᱟᱜ ᱛᱟᱦᱮᱱᱟ ᱪᱮᱫᱟᱜ ᱥᱮ ᱚᱱᱟ ᱫᱚ ᱢᱟᱱᱮ ᱡᱩᱫᱤ ᱢᱟᱱᱮ ᱱᱤᱭᱚᱢ ᱧᱚᱜ ᱡᱩᱫᱤ ᱵᱚᱱ ᱮᱢᱟᱜ ᱠᱷᱟᱱ ᱢᱟᱱᱮ ᱱᱤᱭᱚᱢ ᱧᱚᱜ ᱵᱚᱞᱛᱮ ᱪᱮᱫ ᱞᱮᱠᱟ ᱡᱮ ᱢᱟᱱᱮ ᱡᱩᱫᱤ ᱡᱚᱛ ᱡᱚᱛᱚ ᱦᱚᱲ ᱢᱟᱱᱮ ᱠᱷᱮᱛ ᱡᱟᱦᱟᱸ ᱱᱤᱡᱮᱨᱟᱜ ᱠᱷᱮᱛ ᱥᱩᱨ ᱠᱚᱨᱮ ᱡᱩᱫᱤ ᱡᱚᱛᱚ ᱠᱷᱮᱛ ᱡᱩᱫᱤ ᱠᱚ ᱢᱟᱱᱮ ᱥᱯᱨᱮ ᱠᱩᱲᱟᱹᱣᱟ ᱦᱳᱭ ᱥᱮ᱾ ᱛᱚᱠᱷᱚᱱ ᱫᱚ ᱟᱫᱚ ᱩᱱᱠᱩ ᱡᱟᱦᱟᱸᱭ ᱛᱤᱡᱩ ᱠᱚ ᱼᱼ ᱦᱳᱭᱥᱮ ᱩᱱᱠᱩ ᱠᱤᱴ ᱯᱨᱚᱛᱚᱝᱜᱚ ᱠᱚᱫᱚ ᱟᱵᱚ ᱢᱟᱱᱮ ᱱᱤᱡᱮᱨᱟᱜ ᱠᱷᱮᱛ ᱨᱮᱠᱚ ᱦᱤᱡᱩᱜ ᱜᱮᱭᱟ ᱦᱳᱭ ᱥᱮ।